ᱦᱮᱸ, ᱡᱚᱦᱟᱨ ᱜᱮ ᱜᱚᱝᱠᱮ ᱦᱳᱭ ᱜᱚᱝᱠᱮ ᱡᱚᱦᱟᱨ ᱜᱮ ᱡᱚᱦᱟᱨ
ᱜᱚᱝᱠᱮ ᱛᱚᱵᱮ ᱪᱮᱫ ᱠᱚ ᱪᱤᱠᱟᱹ ᱵᱟᱲᱟ ᱦᱩᱭᱩᱜ ᱠᱟᱱ ᱜᱮᱭᱟ?
ᱜᱚᱝᱠᱮ ᱱᱚᱜ-ᱚᱭ ᱚᱲᱟᱜ ᱠᱚᱨᱮᱜ ᱜᱮ ᱟᱯᱟᱛᱚᱛᱚ ᱫᱩᱲᱩᱵ ᱵᱟᱲᱟ ᱦᱩᱭ ᱠᱟᱱᱟ᱾
ᱱᱟᱯᱟᱭ ᱵᱟᱲᱟ ᱜᱮ ᱛᱚ
ᱦᱳᱭ ᱜᱚᱝᱠᱮ ᱱᱟᱯᱟᱭ ᱜᱮ ᱟᱯᱮ ᱠᱚ ᱚᱠᱟᱞᱮᱠᱟ?
ᱦᱩᱸ ᱟᱞ, ᱱᱤᱡᱮ ᱦᱚᱸ ᱱᱟᱯᱟᱭ ᱜᱮ᱾
ᱚᱻ
ᱵᱟᱠᱷᱚᱨ ᱥᱮᱨᱢᱟ ᱡᱟᱹᱲᱤ ᱠᱚ ᱚᱠᱟ ᱞᱮᱠᱟ ᱦᱩᱭᱩᱜ ᱠᱟᱱᱟ ᱥᱮ ᱵᱟᱝ?
ᱥᱮᱨᱢᱟ ᱡᱟᱹᱲᱤ ᱞᱟᱹᱭ ᱞᱮᱠᱷᱟᱱ ᱫᱚ ᱟᱞᱮ ᱥᱮᱱ ᱢᱟ ᱵᱟᱝᱜᱮ᱾ ᱱᱟᱥᱮ ᱱᱟᱥᱮ ᱡᱟᱹᱲᱤᱭᱮᱜᱼᱟ, ᱱᱚᱣᱟ ᱡᱟᱹᱲᱤ ᱦᱚᱸ ᱵᱮᱠᱟᱨ ᱜᱮ ᱢᱮᱱᱫᱚ ᱪᱟᱹᱥᱤ ᱠᱚᱣᱟᱜ ᱦᱚᱸ ᱠᱟᱹᱢᱤ ᱨᱮ ᱵᱟᱝ ᱞᱟᱜᱟᱜ ᱠᱟᱱᱟ᱾
ᱪᱮᱫᱟᱜ ᱢᱟ ᱟᱯᱮ ᱥᱮᱫ ᱨᱤ ᱢᱟ ᱨᱤᱢᱤᱞ ᱠᱚ ᱢᱟ ᱦᱩᱰᱩᱨ ᱵᱤᱡᱽᱞᱤ ᱠᱚᱢᱟ ᱵᱷᱟᱜᱤ ᱜᱮ ᱦᱩᱰᱩᱨ ᱵᱤᱡᱽᱞᱤᱭᱟᱩ ᱫᱟᱜ ᱡᱟᱹᱲᱤ ᱫᱚ ᱵᱟᱝ ᱦᱩᱭᱩᱜ ᱠᱟᱱ ᱜᱮᱭᱟ
ᱵᱟᱝᱟ ᱵᱟᱝᱟ ᱱᱮᱛᱟᱨ ᱢᱟ ᱫᱤᱱ ᱠᱚᱜᱮ ᱵᱟᱹᱲᱤᱡ ᱪᱟᱵᱟ ᱟᱠᱟᱱᱟ᱾ ᱥᱩᱫᱩ ᱦᱩᱰᱩᱨ ᱵᱤᱡᱽᱞᱤ ᱛᱮᱜᱮ ᱫᱤᱱᱮ ᱯᱟᱨᱚᱢ ᱤᱫᱤᱭᱟ, ᱫᱟᱜ ᱢᱟ ᱵᱟᱭ ᱡᱟᱹᱲᱤᱭᱟ᱾ ᱟᱯᱮ ᱥᱮᱱ ᱫᱚᱭ ᱡᱟᱹᱲᱤᱭᱟᱤᱭᱟᱯᱮ ᱠᱟᱱᱟ
ᱦᱮᱸ, ᱟᱞᱮ ᱥᱮᱫ ᱢᱟ ᱡᱟᱹᱲᱤ ᱵᱟᱲᱟ ᱠᱮᱫᱮᱜᱟᱭ ᱦᱚᱸᱜᱼᱚᱭ ᱵᱟᱨᱥᱤᱧ ᱯᱮ ᱢᱟᱦᱟᱸ ᱞᱟᱦᱟ ᱜᱮ ᱡᱟᱹᱲᱤ ᱠᱮᱜ-ᱟᱭ ᱟᱹᱰᱤ ᱡᱳᱨ ᱜᱮ᱾
ᱚ, ᱪᱟᱸᱫᱚ ᱵᱚᱸᱜᱟ ᱠᱚᱭᱚᱜ ᱟᱯᱮ ᱠᱟᱱᱟ ᱛᱚᱵᱮ ᱟᱯᱮ ᱠᱷᱟᱱ
ᱦᱳᱭ ᱪᱟᱸᱫᱚᱳ ᱵᱚᱸᱜᱟ ᱫᱟᱭᱟᱛᱮ ᱡᱟᱦᱟᱸ ᱞᱮᱠᱟ ᱟᱨᱠᱤ᱾
ᱟᱞᱮ ᱥᱮᱫ ᱢᱟ ᱪᱮᱛᱟᱱ ᱥᱮᱫ ᱠᱚᱭᱚᱜ ᱠᱟᱛᱮᱫ ᱜᱮ ᱪᱟᱹᱥᱤ ᱠᱚ ᱢᱟ ᱢᱮᱱᱟᱜ ᱠᱚᱣᱟ, ᱛᱤᱥᱮ ᱡᱟᱹᱲᱤᱭ ᱫᱟᱜ ᱛᱤᱥ ᱛᱚᱞᱟ ᱠᱚᱠᱚ‌ ᱞᱟᱝ ᱡᱚᱛᱚᱱ ᱛᱟᱠᱚᱣᱟ᱾
ᱟᱞᱮ ᱥᱮᱫ ᱦᱚᱸ ᱚᱝᱠᱟ ᱜᱮ᱾ ᱟᱞᱮ ᱥᱮᱫ ᱦᱚᱸ ᱚᱝᱠᱟᱟᱜ ᱜᱮ ᱢᱟ ᱦᱩᱭᱩᱜ ᱠᱟᱱᱛᱤ ᱠᱤᱪᱷᱩ ᱫᱤᱱ ᱞᱟᱦᱟ ᱫᱟᱜ ᱡᱟᱹᱲᱤ ᱜᱮ ᱵᱟᱝ ᱦᱩᱭᱩᱜ ᱠᱟᱱᱛᱤ ᱛᱚᱞᱟ ᱠᱚ ᱜᱤᱰᱤ ᱠᱟᱛᱮᱫ ᱛᱚᱞᱟ ᱠᱚ ᱱᱟᱥᱮ ᱱᱟᱥᱮ ᱦᱟᱨᱟ ᱟᱠᱟᱱᱟ ᱫᱟᱜ ᱜᱮ ᱵᱟᱭ ᱧᱟᱢᱮᱫ ᱛᱟᱦᱮᱸᱫ᱾ ᱡᱟᱦᱟᱸ ᱞᱮᱠᱟ ᱪᱟᱸᱫᱚ ᱵᱚᱸᱜᱟ ᱟᱥᱤᱨᱵᱟᱫᱽ ᱛᱮ ᱦᱚᱜᱚᱭ ᱫᱟᱜ ᱡᱟᱹᱲᱤ ᱠᱮᱫ ᱛᱮ ᱠᱟᱹᱴᱤᱡ ᱛᱚᱞᱟ ᱠᱚ ᱦᱟᱨᱟᱜ ᱢᱟᱱᱮ ᱡᱤᱭᱣ ᱧᱟᱢ ᱠᱮᱫᱮᱜᱟᱭ ᱟᱨᱠᱤ᱾
ᱚ
ᱦᱩᱸ
ᱛᱟᱯᱚᱨᱮᱠᱷᱟᱱ ᱡᱚᱢ ᱵᱟᱲᱟ ᱠᱚ ᱫᱚᱦᱚᱭ ᱠᱟᱱ ᱜᱮᱭᱟ?
ᱦᱳᱭ ᱡᱚᱢ ᱵᱟᱲᱟ ᱠᱚ ᱦᱩᱭᱱᱟ ᱥᱮ ᱜᱚᱝᱠᱮ ᱟᱯᱮ ᱥᱮᱱᱟᱜ ᱚᱞᱚᱜ ᱯᱟᱲᱦᱟᱣ ᱠᱚ ᱚᱠᱟᱮᱠᱟ ᱢᱟᱱᱮ ᱚᱠᱟ ᱯᱟᱹᱨᱥᱤ ᱛᱮᱠᱚ ᱯᱟᱲᱦᱟᱜ ᱠᱟᱱᱟ ᱟᱵᱚ ᱥᱟᱱᱛᱟᱲ ᱯᱟᱹᱨᱥᱤ ᱛᱮᱱᱟᱜ ᱢᱮᱱᱟᱜ ᱟᱥᱮ ᱵᱟᱝ ᱤᱛᱩᱱ ᱟᱥᱲᱟ ᱠᱚ
ᱦᱮᱸ ᱟᱞᱮ ᱥᱮᱫ ᱢᱟ ᱤᱛᱩᱱ ᱟᱥᱲᱟ ᱠᱚᱫᱚ ᱢᱮᱱᱟᱜ ᱜᱮᱭᱟ ᱚᱱᱟ ᱥᱟᱶᱛᱮ ᱢᱟᱱᱮ ᱵᱟᱱᱟᱨ ᱜᱮ ᱢᱮᱱᱟᱜᱼᱟ ᱥᱟᱱ ᱥᱟᱱᱛᱟᱲ ᱢᱮᱱᱟᱜᱼᱟ ᱟᱨ ᱱᱚᱣᱟ ᱟᱨᱚ ᱟᱭᱢᱟ ᱞᱮᱠᱟᱱᱟᱜ ᱤᱥᱠᱩᱞ ᱠᱚᱦᱚᱸ ᱢᱮᱱᱟᱜ ᱜᱮᱭᱟ ᱥᱟᱱᱛᱟᱲᱟᱜ ᱢᱟ ᱵᱟᱨᱭᱟ ᱯᱮᱭᱟ ᱤᱥᱠᱩᱞ ᱢᱮᱱᱟᱜ ᱜᱮᱭᱟ ᱚᱸᱰᱮ ᱫᱚ ᱪᱤᱠᱤ ᱛᱮᱜᱮ ᱠᱚ ᱯᱟᱲᱦᱟᱣ ᱠᱚᱣᱟ
ᱟᱪᱪᱷᱟ ᱚᱞᱪᱤᱠᱤ ᱞᱤᱯᱤ ᱚᱱᱟ ᱛᱮᱜᱮ ᱪᱟᱞᱟᱜᱼᱟ ᱵᱟᱝ
ᱦᱳᱭ ᱚᱸᱰᱮ ᱢᱟ ᱚᱞᱪᱤᱠᱤ ᱞᱤᱯᱤ ᱛᱮᱜᱮ ᱪᱟᱞᱟᱜ ᱜᱮᱭᱟ
ᱟᱪᱪᱷᱟ ᱟᱹᱰᱤ ᱱᱟᱯᱟᱭ ᱠᱟᱛᱷᱟ ᱛᱟᱦᱚᱞᱮ ᱯᱨᱟᱭ ᱡᱚᱛᱚ ᱥᱟᱱᱛᱟᱲ ᱜᱮᱠᱚ ᱥᱟᱱᱛᱟᱲ ᱨᱮᱱ ᱜᱤᱫᱽᱨᱟᱹ ᱠᱚᱜᱮ ᱠᱚ ᱪᱟᱞᱟᱜ ᱜᱮᱭᱟ ᱥᱮ ᱵᱟᱠᱚ ᱪᱟᱞᱟᱜᱼᱟ ᱠᱩᱥᱤᱭᱟᱜ ᱠᱟᱱᱟ ᱠᱚᱥ ᱵᱟᱝ
ᱟᱫᱚ ᱱᱮᱛᱟᱨ ᱢᱟ ᱟᱥᱛᱮ ᱟᱥᱛᱮ ᱚᱱᱟ ᱡᱟᱭᱜᱟ ᱚᱱᱟ ᱴᱷᱟᱹᱣᱠᱟᱹᱭ ᱫᱟᱠᱚ ᱡᱮ ᱟᱵᱚ ᱥᱟᱱᱛᱟᱲ ᱥᱟᱱᱛᱟᱲ ᱠᱚᱣᱟᱜ ᱡᱟᱦᱟᱸ ᱢᱟᱱᱮ ᱚᱞ ᱚᱞᱪᱤᱠᱤ ᱢᱮᱱ ᱥᱮ ᱟᱵᱚ ᱱᱚᱣᱟ ᱚᱞ ᱪᱮᱢᱮᱫ ᱢᱮᱱᱟᱜ ᱛᱟᱵᱚᱱᱟ ᱡᱮ ᱡᱟᱛᱮ ᱱᱚᱣᱟ ᱥᱟᱱᱛᱟᱲ ᱤᱭᱟᱹᱛᱮᱧ ᱯᱟᱲᱦᱟᱣ ᱞᱮᱱᱠᱷᱟᱱ ᱟ ᱤᱧ
ᱤᱧᱟᱹᱜ ᱡᱟᱹᱛ ᱤᱧᱟᱹᱜ ᱤᱭᱟᱹᱛᱤᱧ ᱛᱟᱦᱮᱱᱟ
ᱟᱫᱚ ᱢᱮᱱᱠᱷᱟᱱ ᱱᱚᱣᱟ ᱫᱚ ᱡᱚᱛᱚ ᱛᱚ ᱥᱟᱱᱟᱢ ᱥᱟᱱᱟᱢ ᱢ ᱠᱟᱹᱴᱤᱡ ᱠᱟᱹᱴᱤᱡ ᱜᱤᱫᱽᱨᱟᱹ ᱠᱚᱠᱚ ᱱᱮᱛᱟᱨ ᱡᱟᱦᱟᱸᱭ ᱦᱤᱡᱩᱜ ᱠᱟᱱᱟ ᱠᱚ ᱢᱟᱹᱭ ᱵᱟᱹᱵᱩ ᱛᱟᱠᱚ ᱦᱚᱸ ᱯᱟᱸᱪ ᱪᱷᱚ ᱵᱚᱪᱷᱚᱨ ᱠᱚ ᱩᱱᱠᱩ ᱦᱩᱰᱤᱧ ᱦᱩᱰᱤᱧ ᱜᱤᱫᱽᱨᱟᱹ ᱠᱚ ᱩᱱᱠᱩ ᱟᱥᱛᱮ ᱟᱥᱛᱮ ᱥᱮ ᱥᱮᱬᱟᱭᱮᱫᱟᱠᱚ ᱚᱱᱟ ᱠᱚ ᱪᱟᱞᱟᱜ ᱠᱟᱱᱟ ᱠᱚ
ᱦᱮᱸ
ᱟᱫᱚ ᱟᱭᱢᱟ ᱟᱭᱢᱟ ᱜᱤᱫᱽᱨᱟᱹ ᱫᱚ ᱱᱮᱛᱟᱨ ᱫᱚ ᱢᱟᱱᱮ ᱡᱟᱦᱟᱸ ᱦᱚᱜ ᱢᱟᱱᱮ ᱪᱮᱫ ᱤᱧ ᱞᱟᱹᱣᱟ ᱚᱱᱟ ᱠᱤᱪᱷᱩ ᱫᱤᱱ ᱞᱟᱦᱟ ᱫᱚ ᱱᱮᱛᱟᱨ ᱫᱚ ᱮᱢᱚᱱᱚᱜ ᱠᱟᱱᱟ ᱠᱚ ᱜᱤᱫᱽᱨᱟᱹ ᱠᱚ ᱠᱤᱪᱷᱩ ᱠᱤᱪᱷᱩ ᱜᱤᱫᱽᱨᱟᱹ ᱢᱮ ᱚᱞᱚᱜ ᱠᱚᱲᱟ ᱥᱮᱫ ᱫᱚ ᱵᱟᱠᱚ ᱞᱟᱦᱟᱜ ᱠᱟᱱᱟ ᱠᱚ ᱠᱤᱪᱷᱩ ᱠᱤᱪᱷᱩ ᱜᱤᱫᱽᱨᱟᱹ ᱢᱮᱱᱟᱜ ᱠᱚᱣᱟ ᱥᱟᱱᱛᱟᱲ ᱥᱮᱫ
ᱦᱮᱸ ᱱᱮᱛᱟᱨ ᱢᱟ ᱚᱞᱚᱜ ᱯᱟᱲᱦᱟᱜ ᱠᱚ ᱵᱟᱹᱜᱤᱭᱮᱫᱟ ᱦᱳᱭ ᱚᱱᱠᱟ ᱜᱮ ᱱᱮᱛᱟᱨ ᱫᱚ ᱚᱞᱚᱜ ᱯᱟᱲᱦᱟᱣ ᱩᱱᱟᱹᱜ ᱫᱚ ᱩᱱᱟᱹᱜ ᱫᱚ ᱵᱟᱠᱚ ᱴᱟᱱᱟᱜ ᱠᱟᱱᱟ ᱜᱤᱫᱽᱨᱟᱹ ᱠᱚ ᱱᱮᱛᱟᱨ ᱢᱟ ᱯᱟᱛᱟ ᱪᱷᱟᱛᱟ ᱚᱱᱛᱮ ᱜᱮ ᱵᱤᱥᱤ ᱤᱭᱟᱹ ᱫᱚ ᱪᱟᱞᱟᱜ ᱠᱟᱱ ᱛᱟᱠᱚᱣᱟ ᱢᱚᱱᱮ ᱫᱚ ᱚᱨᱮᱡ ᱛᱟᱠᱚᱣᱟ
ᱟᱫᱚ ᱚᱱᱟ ᱠᱷᱟᱹᱛᱤᱨ ᱛᱮᱜᱮ ᱟᱫᱚ ᱱᱚᱜ ᱚᱚᱭ ᱚᱞᱚᱜ ᱯᱟᱲᱦᱟᱣ ᱚᱞᱪᱤᱠᱤ ᱟᱫᱚ ᱟᱹᱰᱤ ᱟᱭᱢᱟ ᱟᱭᱢᱟ ᱜᱤᱫᱽᱨᱟᱹ ᱢᱮᱱᱟᱜ ᱠᱚᱣᱟ ᱚᱸᱰᱮ ᱛᱚ ᱚᱱᱟ ᱤᱥᱠᱩᱞ ᱫᱚ ᱥᱮ ᱟᱹᱰᱤᱮ ᱵᱟᱨᱭᱟ ᱯᱮᱭᱟ ᱥᱤᱥᱠᱩᱞ ᱢᱮᱱᱟᱜᱼᱟ ᱚᱱᱟ ᱤᱥᱠᱩᱞ ᱨᱮ ᱚᱸᱰᱮᱜ ᱛᱟᱦᱮᱱ ᱞᱟᱹᱜᱤᱫ ᱛᱮ ᱡᱟᱦᱟᱸ ᱫᱚ ᱦᱳᱥᱴᱮᱞ ᱠᱚ ᱞᱭᱟᱜ ᱠᱟᱱᱟ ᱚᱸᱰᱮ ᱢᱮᱱᱟᱜᱼᱟ ᱛᱟᱦᱚᱞᱮ ᱚᱸᱰᱮ ᱟᱹᱰᱤ ᱵᱰᱮ ᱢᱮᱱᱟᱜ ᱠᱚᱣᱟ
ᱟᱪᱷᱟ
ᱢᱟᱱᱮ ᱢᱚᱬᱮ ᱪᱟᱱᱟᱪ ᱠᱷᱚᱱᱟᱜ ᱯᱨᱟᱭ ᱜᱮᱞᱵᱟᱨ ᱪᱟᱱᱟᱪ ᱫᱷᱟᱹᱨᱤᱡ ᱚᱸᱰᱮ ᱤᱛᱩᱱ ᱟᱥᱲᱟᱨᱮ ᱚᱱᱟ ᱤᱛᱩᱱ ᱟᱥᱲᱟᱨ ᱨᱮ ᱡᱚᱛᱚ ᱛᱚ ᱯᱟᱹᱴᱷᱣᱟᱹ ᱠᱚᱠᱚ ᱛᱟᱦᱮᱱ ᱜᱮᱭᱟ ᱠᱚ ᱚᱸᱰᱮ
ᱚ ᱟᱪᱷᱟ ᱟᱪᱷᱟ ᱵᱷᱟᱜᱮ ᱱᱚᱝᱠᱟᱜ ᱜᱮ ᱩᱛᱱᱟᱹᱣ ᱪᱟᱞᱟᱜ ᱢᱟ ᱞᱟᱦᱟᱥᱮᱱ ᱟᱹᱰᱤ ᱱᱟᱯᱟᱭᱚᱜᱼᱟ ᱡᱟᱦᱟᱸᱭ ᱥᱟᱱᱛᱟᱲ ᱨᱮᱱ ᱦᱚᱯᱚᱱ ᱠᱚ ᱩᱱᱠᱩ ᱟᱠᱚᱣᱟᱜ ᱡᱟᱱᱟᱢ ᱟᱲᱟᱝ ᱛᱮ ᱯᱟᱲᱦᱟᱣ ᱠᱚ ᱯᱟᱲᱦᱟᱣ ᱨᱮᱱᱟᱜ ᱫᱟᱣ ᱠᱚ ᱧᱟᱢᱟ᱾ ᱟᱹᱰᱤ ᱜᱮ ᱞᱚᱜᱚᱱ ᱞᱚᱜᱚᱱ ᱚᱞᱚᱜ ᱯᱟᱲᱦᱟᱣ ᱠᱚ ᱪᱮᱫᱟ᱾
ᱦᱮᱸ ᱚᱱᱟ ᱠᱷᱟᱹᱛᱤᱨ ᱛᱮᱜᱮ ᱟᱫᱚ ᱱᱮᱛᱟᱨ ᱠᱟᱹᱴᱤᱡ ᱠᱟᱹᱴᱤᱡ ᱡᱷᱚᱛᱚ ᱥᱟᱱᱟᱢ ᱟᱛᱳ ᱨᱮᱜᱮ ᱧᱮᱞ ᱦᱩᱭᱩᱜ ᱠᱟᱱᱟ ᱡᱮ ᱠᱟᱹᱡ ᱠᱟᱹᱡ ᱟᱥᱛᱮ ᱟᱥᱛᱮ ᱱᱚᱣᱟ ᱟᱵᱚ ᱡᱟᱱᱟᱢ ᱟᱲᱟᱝ ᱚᱞ ᱪᱤᱠᱤᱛᱮ ᱥᱮᱪᱮᱫ ᱞᱟᱹᱜᱤᱫ ᱠᱩᱨᱩᱢᱩᱴᱩᱜ ᱠᱟᱱᱟ ᱠᱚ ᱡᱷᱚᱛᱚ ᱥᱟᱱᱟᱢ ᱟᱛᱳ ᱨᱮᱜᱮ ᱢᱤᱫ ᱵᱟᱨ ᱦᱚᱲ ᱠᱟᱛᱮ ᱢᱤᱫ ᱵᱟᱨ ᱦᱚᱲ ᱛᱮ ᱧᱮᱞ ᱦᱩᱭᱩᱜ ᱠᱟᱱᱟ ᱡᱮ ᱠᱟᱹᱴᱤᱡ ᱠᱟᱹᱴᱤᱡ ᱛᱮ ᱚᱱᱟ ᱥᱮᱪᱮᱫ ᱥᱮᱫ ᱠᱚ ᱦᱤᱡᱩᱜ ᱠᱟᱱᱟ, ᱵᱩᱥᱟᱹᱲᱟᱹ ᱠᱟᱱᱟ ᱡᱮ ᱟᱭᱳ ᱢᱟᱱᱮ ᱟᱠᱚᱨᱮᱱ ᱟᱭᱳ ᱵᱟᱵᱟ ᱛᱟᱠᱚ ᱵᱩᱥᱟᱹᱲᱟᱠ ᱠᱟᱱᱟ ᱡᱮ ᱢᱟᱱᱮ ᱡᱟᱛᱮ ᱵᱟᱝ ᱱᱚᱣᱟ ᱱᱚᱣᱟ ᱫᱚ ᱟᱹᱰᱤ ᱱᱟᱯᱟᱭᱚᱜᱼᱟ ᱱᱚᱣᱟ ᱛᱮ ᱥᱤᱠᱷᱱᱟᱹᱛ ᱛᱚᱵᱮᱱ ᱠᱷᱟᱱ,
ᱦᱳᱭ ᱟᱯᱱᱟᱨ ᱟᱲᱟᱝ ᱟᱯᱱᱟᱨ ᱡᱟᱦᱟᱸ ᱯᱟᱹᱨᱥᱤ ᱵᱟᱧᱪᱟᱣ ᱫᱚ, ᱟᱵᱚ ᱛᱮᱜᱮ ᱵᱟᱧᱪᱟᱣ ᱦᱩᱭᱩᱜ ᱛᱟᱵᱚᱱᱟ ᱮᱴᱟᱜ ᱦᱚᱲ ᱠᱚᱫᱚ ᱵᱟᱝᱠᱚ ᱵᱟᱧᱪᱟᱣᱟ᱾
ᱵᱟᱝᱜᱮ ᱚᱱᱠᱟᱱᱟᱜ ᱚᱱᱟ ᱠᱷᱟᱹᱛᱤᱨ ᱛᱮᱜᱮ ᱛᱚ ᱟᱫᱚ, ᱤᱛᱩᱱ ᱟᱥᱲᱟ ᱠᱚ ᱡᱟᱛᱮ ᱟᱨᱦᱚᱸ ᱟᱭᱢᱟ ᱟᱭᱢᱟ ᱤᱛᱩᱱ ᱟᱥᱲᱟ ᱠᱚ ᱠᱷᱩᱞᱟᱹᱜᱣ ᱢᱟ ᱚᱱᱟ ᱫᱚ ᱟᱨᱦᱚᱸ ᱱᱟᱯᱟᱭᱚᱜᱼᱟ ᱠᱟᱹᱴᱤᱡ ᱡᱟᱛᱮ ᱟᱨᱚᱸ ᱠᱟᱹᱴᱤᱡᱠᱴᱤᱡ ᱠᱚᱣᱟᱜ ᱡᱟᱛᱮ ᱚᱱᱮ ᱮᱠᱵᱟᱨᱮ ᱦᱩᱰᱤᱧ ᱠᱷᱚᱱᱟᱜ ᱡᱟᱛᱮ ᱢᱚᱬᱮ ᱪᱟᱱᱟᱪ ᱫᱷᱟᱹᱨᱤᱡ ᱨᱟᱠᱟᱵ ᱞᱟᱹᱜᱤᱫ ᱛᱮ ᱡᱟᱦᱟᱸ ᱤᱭᱟᱹ ᱠᱚ ᱢᱮᱱᱟᱜᱼᱟ ᱚᱱᱟ ᱠᱚ ᱡᱩᱫᱤ ᱠᱚ ᱠᱷᱩᱞᱟᱹᱣ ᱫᱟᱲᱮᱭᱟᱜ ᱠᱚ ᱟᱨᱚ ᱱᱟ ᱯᱟᱭᱚᱜᱼᱟ ᱱᱚᱛᱮᱨᱮ᱾
ᱦᱳᱭ ᱚᱱᱟ ᱞᱟᱹᱜᱤᱫ ᱢᱟ ᱠᱩᱨᱩᱢᱩᱴᱩ ᱫᱚᱠᱚ ᱠᱩᱨᱩᱢᱩᱴᱩᱭᱮᱫ ᱜᱮᱭᱟ ᱡᱟᱦᱟᱸᱭ ᱟᱵᱚᱨᱮᱱ, ᱜᱚᱝᱠᱮ ᱠᱚ ᱢᱮᱱᱟᱜ ᱠᱚᱣᱟ ᱟᱨ ᱥᱟᱶᱛᱮ ᱡᱟᱦᱟᱸᱭ ᱫᱤᱥᱚᱢ ᱫᱚᱨᱫᱤᱭᱟ ᱠᱚ ᱢᱮᱱᱟᱜ ᱠᱚᱣᱟ ᱯᱟᱹᱨᱥᱤ ᱫᱩᱞᱟᱹᱲᱤᱭᱟ ᱠᱚ᱾ ᱩᱱᱠᱩ ᱢᱟ ᱟᱠᱚᱣᱟᱜ ᱠᱟᱹᱢᱤ ᱠᱚ ᱞᱟᱦᱟ ᱤᱫᱤᱭᱮᱫ ᱜᱮᱭᱟ᱾ ᱩᱱᱠᱩ ᱦᱚᱸ ᱟᱹᱰᱤ ᱥᱟᱨᱦᱟᱣ ᱵᱚᱱ ᱪᱟᱞᱟ ᱟᱠᱚᱭᱟ ᱞᱟᱦᱟᱭ ᱫᱟᱠᱚ᱾
ᱦᱮᱸ ᱟᱫᱚ ᱚᱱᱟ ᱠᱷᱟᱹᱛᱤᱨ ᱛᱮ ᱚᱱᱟ ᱤᱥᱠᱩᱞ ᱨᱮ ᱟᱹᱰᱤ ᱚᱱᱟ ᱤᱥᱠᱩᱞ ᱨᱮᱱᱟᱜᱼᱟ ᱤᱛᱩᱱ ᱟᱥᱲᱟ ᱠᱚᱨᱮᱫ ᱟᱨ-ᱠᱤ ᱟᱹᱰᱤ ᱟᱭᱢᱟ ᱟᱭᱢᱟ ᱧᱩᱛᱩᱢ ᱠᱚ ᱦᱩᱭᱩᱜ ᱠᱟᱱᱟ ᱡᱟᱛᱮ ᱱᱚᱝᱠᱟ ᱢᱟᱱᱮ ᱩᱱᱠᱩ ᱯᱟᱹᱴᱷᱩᱣᱟᱹ ᱠᱚ ᱮᱢᱚᱱ ᱮᱢᱚ ᱱᱚᱻ ᱢᱟᱱᱮ ᱚᱱᱟ ᱠᱚ ᱢᱟᱱᱮ ᱯᱟᱲᱦᱟᱣ ᱠᱟᱛᱮ ᱮᱢᱚᱱᱚᱜ ᱚᱢᱚᱱᱚ ᱠᱚ ᱤᱭᱟᱹᱭ ᱫᱟᱠᱚ ᱨᱮᱡᱟᱞ ᱫᱟᱠᱚ ᱡᱟᱛᱮ ᱢᱟᱱᱮ ᱢᱟᱱᱮ ᱜᱚᱝᱠᱮ ᱠᱚᱣᱟᱜ ᱧᱩᱛᱩᱢ ᱦᱩᱭᱩᱜ ᱠᱟᱱ ᱛᱟᱠᱚᱣᱟ ᱡᱮ ᱵᱟᱝ ᱦᱮᱸ ᱥᱟᱹᱨᱤᱜᱮ ᱥᱟᱱᱛᱟᱲ ᱛᱮ ᱯᱟᱲᱦᱟᱣ ᱠᱟᱛᱮᱫ ᱜᱚᱨᱚᱵᱽ ᱦᱩᱭᱩᱜ ᱠᱟᱱ ᱛᱟᱠᱚᱣᱟ ᱡᱟᱛᱮ ᱟᱞᱮ ᱵᱟᱝ ᱯᱟᱲᱦᱟᱣ ᱠᱟᱛᱮᱜ ᱯᱟᱹᱴᱷᱩᱣᱟᱹ ᱠᱚ ᱞᱟᱹᱭ ᱫᱟᱠᱚ ᱢᱚᱱᱮ ᱢᱚᱱᱮᱛᱮ ᱢᱟᱱᱮ ᱟᱠᱚᱣᱟᱜ ᱥᱚᱫᱚᱨᱮᱫ ᱛᱟᱠᱚᱣᱟ ᱠᱚ ᱞᱟᱹᱭ ᱥᱚᱫᱚᱨᱮᱫ ᱛᱟᱠ ᱡᱮ ᱵᱟᱝ ᱥᱟᱱᱛᱟᱲ ᱛᱮ ᱯᱟᱲᱦᱟᱣ ᱠᱟᱛᱮᱫ ᱟᱹᱰᱤ ᱟᱹᱰᱤ ᱨᱟᱹᱥᱠᱟᱹ ᱞᱮ ᱟᱹᱭᱠᱟᱹᱣ ᱮᱫᱟ᱾
ᱦᱳᱭ ᱨᱟᱹᱥᱠᱟᱹ ᱨᱮᱱᱟᱜ ᱠᱟᱛᱷᱟ ᱠᱟᱱ ᱜᱮᱭᱟ ᱟᱠᱚᱣᱟᱜ ᱡᱟᱱᱟᱢ ᱟᱲᱟᱝ ᱛᱮᱠᱚ ᱯᱟᱲᱦᱟᱜ ᱠᱟᱱᱟ᱾
ᱡᱟᱦᱟᱸ ᱜᱮᱠᱚ ᱯᱟᱲᱦᱟᱣᱫᱟ ᱚᱱᱟ ᱜᱮᱠᱚ ᱵᱩᱡᱷᱟᱹᱣ ᱧᱟᱢᱫᱟ, ᱢᱮᱱᱠᱷᱟᱱ ᱮᱴᱟᱜ ᱯᱟᱹᱨᱥᱤ ᱛᱮ ᱯᱟᱲᱦᱟᱣ ᱫᱚ ᱡᱟᱦᱟᱸᱭ ᱡᱟᱱᱟᱢ ᱛᱚᱨᱟ ᱡᱟᱦᱟᱸ ᱟᱲᱟᱝ ᱮ ᱪᱮᱫ ᱟᱠᱟᱫᱟᱭ ᱚᱱᱟ ᱵᱟᱝ ᱠᱟᱛᱮᱫ ᱡᱩᱫᱤ ᱮᱴᱟᱜ ᱟᱲᱟᱝ ᱛᱮᱭ ᱯᱟᱲᱦᱟᱜᱼᱟ ᱛᱚᱵᱮ ᱠᱷᱟᱱ ᱩᱱᱤ ᱫᱚ ᱪᱤᱠᱟᱹ ᱞᱮᱠᱟᱛᱮ ᱵᱩᱡᱷᱟᱹᱣ ᱧᱟᱢᱟ ᱚᱱᱟᱛᱮ
ᱛᱟᱦᱚᱞᱮ ᱜᱚᱝᱠᱮ ᱟᱵᱤᱱ ᱚᱱᱛᱮ ᱦᱩᱞ ᱢᱟᱦᱟ ᱠᱚᱫᱚ ᱦᱩᱭᱩᱜ ᱜᱮᱭᱟ ᱥᱮ ᱵᱟᱝ?
ᱦᱚᱸ ᱜᱚᱝᱠᱮ ᱦᱩᱞ ᱢᱟᱦᱟ ᱫᱚ ᱦᱩᱭᱩᱜ ᱜᱮᱭᱟ ᱦᱩᱞ ᱢᱟᱦᱟ ᱚᱱᱟ ᱢᱟ ᱟᱵᱚᱣᱟᱜ ᱱᱟᱜᱟᱢ ᱠᱟᱱ ᱛᱟᱵᱚᱱᱟ ᱚᱱᱟ ᱫᱚ ᱦᱤᱲᱤᱧ ᱫᱚ ᱵᱟᱝ ᱜᱟᱱᱚᱜᱼᱟ᱾
ᱟᱵᱚᱨᱮᱱ ᱡᱟᱦᱟᱸ ᱦᱩᱞᱜᱟᱹᱨᱭᱤᱭᱟ ᱠᱚ ᱩᱱᱠᱩ ᱫᱚ ᱧᱩᱢ ᱦᱟᱞᱟᱝ ᱫᱚ ᱮᱠᱟᱞ ᱜᱮ ᱞᱟᱹᱠᱛᱤ ᱠᱟᱱᱟ ᱩᱱᱠᱩ ᱠᱷᱟᱹᱛᱤᱨ ᱛᱮ ᱱᱤᱛ ᱟᱵᱚ ᱵᱟᱧᱪᱟᱣ ᱢᱮᱱᱟᱜ ᱵᱚᱱᱟ, ᱟᱨ ᱟᱹᱰᱤ ᱯᱷᱩᱨᱜᱟᱹᱞ ᱥᱟᱹᱦᱤᱡ ᱵᱚᱱ ᱫᱟᱬᱟᱵᱟᱲᱟ ᱫᱟᱲᱮᱭᱟᱜ ᱠᱟᱱᱟ᱾
ᱚᱱᱟᱢᱟ ᱢᱟ ᱪᱮᱫᱠᱟ ᱦᱩᱭᱩᱜᱼᱟ ᱟᱞᱮ ᱥᱮᱫ ᱢᱟ ᱟᱹᱰᱤ ᱡᱩᱨ ᱜᱮ ᱠᱩᱨᱩᱢᱩᱴᱩ ᱪᱟᱞᱟᱜ ᱠᱟᱱᱟ ᱛᱚ ᱱᱚᱣᱟ ᱞᱟᱹᱜᱤᱫ ᱛᱮ ᱛᱮᱦᱮᱧ ᱱᱚᱜ-ᱚᱭ ᱪᱷᱚ ᱵᱟᱡᱮ ᱠᱚ ᱫᱩᱲᱩᱵ ᱞᱮᱱᱟ ᱠᱚ ᱟᱛᱚ ᱨᱮ ᱡᱷᱚᱛᱚ ᱥᱟᱱᱟᱢ ᱠᱚᱜᱮ ᱛᱚ ᱚᱱᱠᱟ ᱟᱹᱰᱤ ᱟᱭᱢᱟ ᱟᱭᱢᱟ ᱴᱚᱴᱷᱟ ᱨᱮ ᱦᱚᱸ ᱠᱚ ᱫᱩᱲᱩᱵ ᱠᱚᱜ-ᱟ ᱟᱛᱩ ᱨᱮᱱ ᱟᱹᱛᱩ ᱴᱚᱞᱟ ᱨᱮᱠᱚ ᱫᱩᱲᱩᱵ ᱵᱟᱲᱟ ᱠᱟᱛᱮᱫ ᱠᱚ ᱜᱚᱞᱯᱚ ᱵᱟᱲᱟ ᱠᱮᱜ-ᱟ ᱠᱚ ᱡᱟᱦᱟᱸ ᱢᱤᱫᱴᱷᱮᱱ ᱡᱩᱢᱤᱫ ᱠᱟᱛᱮᱫ ᱡᱟᱦᱟᱸ ᱢᱤᱫ ᱥᱟᱶ ᱛᱮ ᱵᱚ..... ᱵᱚᱦᱟᱞ ᱦᱚᱪᱚᱭᱟᱠᱚ ᱟᱨᱠᱤ ᱡᱟᱛᱮ ᱚᱱᱟ ᱡᱟᱛᱮᱡ ᱟᱹᱰᱤ ᱡᱟᱠ ᱡᱚᱢᱚᱠ ᱦᱩᱭᱩᱜ ᱢᱟ ᱚᱱᱟ.... ᱦᱩᱞ ᱢᱟᱱᱮ, ᱢᱟᱱᱮ ᱦᱩᱞ ᱫᱤᱵᱚᱥ ᱢᱟᱱᱮ ᱪᱮᱫ ᱤᱧ ᱞᱟᱹᱭᱟ ᱱᱚᱣᱟ ᱛᱤᱨᱤᱥᱟ ᱡᱩᱱ ᱟᱵᱚᱣᱟᱜ ᱦᱩᱞ ᱢᱟᱦᱟ ᱨᱮ ᱡᱟᱛᱮ ᱚᱸᱰᱮ ᱟᱵᱚᱣᱟᱜ ᱟ.... ᱚᱱᱟ ᱥᱩᱫᱩ ᱴᱟᱢᱟᱠ ᱛᱩᱢᱫᱟᱜ ᱦᱟᱛᱮᱫ ᱵᱚᱸᱜᱟ ᱵᱩᱨᱩ ᱟᱠᱚ ᱟᱬᱜᱚᱱ ᱢᱟ ᱠᱚ ᱚᱱᱠᱟᱱᱟᱜ ᱥᱟᱹᱛ ᱥᱟᱯ.. ᱥᱟᱯᱲᱟᱣ ᱠᱟᱛᱮᱜ ᱱᱟᱭᱠᱮ ᱵᱟᱵᱟ ᱛᱮ ᱡᱟᱛᱮ ᱪᱟᱞᱟᱣ ᱠᱟᱛᱮᱜ ᱚᱸᱰᱮ ᱫᱟᱨᱟᱢ ᱦᱩᱭᱩᱜᱼᱟ ᱵᱚᱸᱜᱟ ᱵᱩᱨᱩᱣᱟᱜ ᱠᱚ ᱠᱟᱛᱷᱟ ᱠᱚ ᱟᱸᱡᱚᱢ ᱦᱩᱭᱩᱜᱼᱟ ᱞᱟᱹᱭ ᱯᱟᱥᱱᱟᱣ ᱟᱠᱚ ᱦᱩᱭᱩᱜᱼᱟ
ᱦᱳᱭ ᱡᱟᱦᱟᱸᱭ ᱱᱮᱛᱟᱨ ᱡᱟᱦᱟᱸᱭ ᱜᱤᱫᱽᱨᱟᱹ ᱠᱚ ᱥᱮ ᱡᱟᱦᱟᱸᱭ ᱱᱮᱛᱟᱨ ᱱᱮᱛᱟᱨ ᱨᱮᱱ ᱯᱤᱲᱦᱤ ᱠᱚ ᱩᱱᱠᱩ ᱞᱟᱦᱟ ᱛᱮᱱᱟᱜ ᱠᱟᱛᱷᱟ ᱠᱚ ᱞᱟᱹ ᱟᱠᱚ ᱦᱩᱭᱩᱜᱼᱟ ᱱᱟᱜᱟᱢ ᱛᱮᱱᱟᱜ ᱠᱟᱛᱷᱟ ᱠᱚ ᱩᱱᱠᱩ ᱵᱟᱢ ᱞᱟᱹᱭ ᱥᱟᱰᱮ ᱟᱠᱚ ᱠᱷᱟᱱ ᱩᱱᱠᱩ ᱪᱤᱠᱟᱹ ᱞᱮᱠᱟ ᱛᱮᱠᱚ ᱵᱩᱡᱷᱟᱹᱣ ᱧᱟᱢᱟ ᱡᱮ ᱞᱟᱦᱟ ᱫᱚ ᱚᱠᱟ ᱞᱮᱠᱟ ᱠᱟᱛᱮᱜ ᱥᱟᱱᱛ.... ᱛᱟᱲ ᱦᱚᱯᱚᱱ ᱫᱚ ᱠᱚ ᱵᱟᱱᱪᱟᱣ ᱛᱟᱦᱮᱸ ᱠᱟᱱᱟ ᱚᱠᱚᱭ ᱠᱷᱟᱹᱛᱤᱨ ᱵᱟᱱᱪᱟᱣ ᱢᱮᱱᱟᱜ ᱵᱚᱱᱟ ᱚᱱᱟ ᱠᱚᱫᱚ ᱮᱠᱟᱞᱮ ᱜᱮ ᱞᱟᱹᱭ ᱥᱟᱰᱮ ᱞᱟᱹᱠᱛᱤ ᱠᱟᱱ ᱜᱮᱭᱟ ᱵᱟᱠᱷᱟᱱ ᱪᱤᱠᱟᱹ ᱛᱮᱠᱚ ᱵᱩᱡᱷᱟᱹᱣᱟ
ᱟᱨ ᱚᱱᱟ ᱵᱩ.. ᱵᱚᱸᱜᱟ ᱵᱩᱨᱩ ᱠᱟᱹᱢᱤ ᱦᱚᱨᱟ ᱵᱚ ᱥᱟᱵ ᱥᱟᱹᱛ ᱥᱟᱯᱲᱟᱣ ᱠᱟᱛᱮᱜ ᱛᱟᱯᱚᱨᱮ ᱟᱭᱢᱟ ᱟᱭᱢᱟ ᱠᱷᱮᱞᱚᱰ ᱠᱚᱠᱚ ᱫᱚᱦᱚ ᱟᱠᱟᱜ ᱠᱚ ᱠᱟᱹᱴᱤᱡ ᱠᱟᱹᱴᱤᱡ ᱜᱤᱫᱽᱨᱟᱹ ᱞᱟᱹᱜᱤᱫ ᱛᱮ ᱛᱟᱻᱯᱚᱨᱮ ᱢᱟᱨᱟᱝ ᱥᱮᱬᱟ ᱠᱚ ᱞᱟᱹᱜᱤᱫ ᱛᱮᱫᱚ ᱥᱟᱨ ᱛᱮᱨᱟᱝ, ᱛᱟᱵ‌ ᱫᱚᱥᱟᱨ ᱦᱤᱞᱳᱜ ᱢᱟᱨᱟᱝ ᱠᱚ ᱞᱟᱹᱜᱤᱫ ᱫᱚ ᱥᱟᱨᱛᱮ ᱧᱟᱝ ᱢᱮᱱᱟᱜᱼᱟ ᱢᱚᱱᱮ ᱥᱟᱨ ᱛᱮ ᱛᱮᱨᱟᱝ ᱢᱮᱱᱟᱜ-ᱟ ᱛᱤᱨᱞᱟᱹ ᱦᱚᱯᱚᱱ ᱞᱟᱹᱜᱤᱫ ᱛᱮᱦᱚᱸ
ᱟᱪᱪᱷᱟ ᱟᱹᱰᱤ ᱵᱷᱟᱜᱤ ᱠᱩᱨᱩᱢᱩᱴᱩ ᱠᱟᱱ ᱜᱤᱭᱟ ᱱᱚᱶᱟ ᱥᱟᱨ ᱛᱮᱨᱟᱝ ᱦᱚᱸ ᱞᱟᱹᱠᱛᱤ ᱠᱟᱱ ᱜᱮᱭᱟ ᱞᱟᱦᱟ ᱫᱚ ᱚᱱᱟ ᱠᱷᱟᱹᱛᱤᱨ ᱜᱮ ᱟᱵᱚ ᱫᱚ ᱞᱟᱹᱲᱦᱟᱹᱭ
ᱟ... ᱪᱤᱨ ᱪᱤᱨ ᱵᱚᱱ ᱦᱤᱯᱤᱲ ᱫᱟᱲᱮᱭᱟᱜ ᱛᱟᱦᱮᱫ ᱥᱮ ᱦᱩᱞᱜᱟᱹᱨᱭᱟᱹ ᱥᱮ ᱦᱩᱞ ᱠᱤᱱ ᱫᱟᱲᱮᱭᱟᱜ ᱛᱟᱦᱮᱜ
ᱦᱩᱞ ᱞᱟᱹᱜᱤᱫ ᱵᱚᱱ ᱪᱷᱩᱴᱟᱹᱣ ᱞᱮᱱᱟ ᱚᱱᱟ ᱚᱠᱛᱚ ᱚᱱᱟ ᱟᱵᱚᱣᱟᱜ ᱦᱟᱛᱤᱭᱟᱨ ᱠᱷᱟᱹᱛᱤᱨ ᱜᱮ
ᱚᱱᱟᱛᱮ ᱦᱟᱹᱛᱭᱟᱹᱨ ᱥᱟᱯᱟᱵ ᱦᱟᱛᱮᱜ ᱜᱮ ᱡᱟᱛᱮ ᱚᱱᱠᱟᱱᱟᱜ ᱥᱟ. ᱛ-ᱥᱟ. ᱛ ᱯᱟᱲᱟᱣ ᱜᱚᱫᱟᱞᱮ ᱡᱟᱛᱮ ᱠᱚᱱᱚ ᱠᱷᱩᱛᱤ ᱵᱟᱝ ᱢᱟᱱᱮ ᱡᱟᱦᱟᱸᱭᱟᱜ ᱜᱮ ᱠᱷᱚᱛᱤ ᱵᱟᱝ ᱦᱩᱭ ᱠᱟᱛᱮ ᱡᱟᱛᱮ ᱱᱟᱭᱛᱮ ᱱᱟᱯᱟᱭ ᱛᱮ ᱯᱟᱨᱚᱢᱚᱜ
ᱦᱚᱻᱭ...
ᱛᱟᱯᱚᱨᱮ ᱪᱟᱸᱫᱚ ᱵᱚᱸᱜᱟᱟᱜ ᱟᱥᱤᱨᱵᱟᱫᱽ ᱢᱮᱱᱟᱜ ᱜᱮᱭᱟ ᱵᱚᱸᱜᱟ ᱵᱩᱨᱩ ᱣᱟᱜ ᱫᱟᱲᱮ ᱢᱮᱱᱟᱜᱼᱟ ᱛᱚ
ᱦᱳᱭ ᱵᱚᱸᱜᱟ ᱵᱩᱨᱩ ᱢᱟ ᱢᱮᱱᱟᱜ ᱠᱚ ᱜᱮᱭᱟ ᱟᱵᱚᱨᱮᱱ ᱠᱟᱬᱟ ᱢᱟᱹᱱᱢᱤ ᱨᱮᱱ ᱫᱤᱥᱟᱹ ᱰᱟᱦᱟᱨ ᱫᱤᱥᱟᱹᱛᱮᱱ ᱦᱚᱲ ᱛᱚᱵᱮ ᱜᱚᱝᱠᱮ ᱟᱯᱮᱥᱮᱱ ᱫᱚ ᱚᱠᱟᱞᱮᱠᱟ ᱯᱮ ᱚᱠᱟ ᱞᱮᱠᱟ ᱯᱮ ᱫᱮᱵᱟ ᱥᱮᱵᱟ ᱟᱠᱚᱣᱟ ᱪᱮᱫ ᱞᱮᱠᱟ ᱫᱷᱤᱨᱤ ᱵᱚᱸᱜᱟ ᱯᱮ ᱫᱮᱵᱟ ᱥᱮᱵᱟ ᱟᱠᱚᱣᱟ ᱥᱮ ᱢᱩᱨᱛᱤ ᱵᱚᱸᱜᱟ ᱯᱮ ᱫᱮᱵᱟ ᱥᱮᱵᱟ ᱟᱠᱚᱣᱟ
ᱟᱞᱮ ᱥᱮᱫ ᱫᱚ ᱱᱟᱦᱟᱜ ᱟᱫᱚ ᱵᱟᱨ ᱨᱚᱠᱚᱢ ᱜᱮ ᱦᱩᱭᱩᱜ ᱜᱮᱭᱟ ᱟᱹᱛᱩ ᱴᱚᱞᱟ ᱠᱚᱨᱮᱜ ᱫᱚ ᱾ ᱟᱞᱮ ᱡᱟᱦᱟ ᱠᱚᱨᱮᱜ ᱢᱟᱱᱮ ᱪᱷᱳᱴᱳ ᱠᱷᱟᱴᱳ ᱠᱚ ᱠᱚᱨᱟᱣ ᱟᱠᱚ ᱾ ᱚᱱᱟ ᱠᱚ ᱫᱚ ᱦᱩᱭᱩᱜ ᱠᱟᱱᱟ ᱵᱟᱦᱟ ᱢᱟᱞᱟ ᱠᱚ ᱚᱱᱟ ᱠᱚ ᱮᱢᱱᱤ ᱯᱷᱳᱴᱳ ᱨᱮᱜᱮ ᱾ ᱟᱨ ᱡᱟᱦᱟᱸ ᱡᱟᱠ ᱡᱚᱢᱚᱠ ᱠᱚ ᱦᱩᱭᱩᱜ ᱞᱟᱹᱜᱤᱫ ᱥᱮ ᱚᱸᱰᱮ ᱫᱚ ᱚᱱᱮ ᱟ. ᱛᱩ ᱠᱤ ᱚᱱᱠᱟ ᱮᱭᱟᱭ ᱟᱛᱩ ᱛᱮ ᱠᱚ ᱠᱚᱨᱟᱣ ᱦᱚᱪᱚᱭ ᱟᱠᱚ ᱚᱸᱰᱮ ᱢᱟ ᱟᱹᱰᱤ ᱠᱮᱴᱮᱡ ᱜᱮ ᱦᱩᱭᱩᱜ ᱜᱮᱭᱟ ᱚᱸᱰᱮ ᱫᱚ ᱫᱷᱤᱨᱤ ᱚᱸᱰᱮ ᱫᱚ ᱫᱷᱤᱨᱤ ᱨᱤᱱᱤᱡ ᱜᱮ ᱢᱟᱱᱮ ᱢᱩᱨ ᱢᱟᱱᱮ ᱫᱷᱤᱨᱤ ᱨᱮᱱ ᱜᱮ ᱢᱩᱨ ᱤᱭᱟᱹ ᱢᱮᱱᱟᱜ ᱠᱤᱱᱟᱹ ᱥᱤᱫᱩ ᱠᱟᱹᱱᱦᱩ ᱮᱸ ᱫᱷᱤᱨᱤ ᱵᱚᱸᱜᱟ ᱜᱮ ᱟᱫᱚ ᱚᱸᱰᱮ ᱜᱮ ᱚᱸᱰᱮ ᱢᱩᱨᱛᱤᱮ ᱨᱮ ᱟᱹᱰᱤ ᱡᱟᱠ ᱡᱚᱢᱚᱠ ᱵᱚᱸᱜᱟ ᱵᱩᱨᱩ ᱚᱸᱲᱮ ᱧᱩᱢ ᱦᱟᱞᱟᱝ ᱠᱟᱛᱮ ᱟᱬᱜᱚᱱ ᱟᱠᱚ ᱫᱮᱣ ᱞᱚᱠ.. ᱢᱚᱧᱪᱚ ᱯᱩᱨᱤ ᱛᱮ
ᱟᱪᱪᱷᱟ
ᱚᱱᱠᱟ ᱠᱟᱛᱮᱜ ᱴᱟᱢᱟᱠ ᱛᱩᱢᱫᱟᱜ ᱦᱟᱛᱮᱫ ᱾
ᱦᱳᱭ ᱱᱚᱝᱠᱟ ᱜᱮ ᱠᱚᱨᱟᱣ ᱵᱷᱟᱜᱮᱭᱟ ᱾
ᱥᱟᱱᱟᱢ ᱟᱛᱳ ᱨᱮᱱ ᱦᱚᱲ ᱠᱚᱦᱚᱸ ᱠᱚ ᱧᱮᱞᱟ ᱥᱟᱶᱛᱮ ᱠᱚ ᱵᱩᱡᱷᱟᱹᱣ ᱧᱟᱢᱟ ᱾ ᱟᱨ ᱤᱭᱟᱹ ᱠᱚᱨᱮ ᱠᱚ ᱤᱛᱩᱱ ᱟᱥᱲᱟ ᱠᱚᱨᱮ ᱠᱚ ᱢᱟᱱᱟᱣ ᱵᱟᱛᱟᱣ ᱜᱮᱭᱟ ᱥᱮ ᱵᱟᱝᱟ, ᱟᱯᱮ ᱠᱚ ᱥᱮᱱ ᱫᱚ?
ᱯᱷᱳᱴᱳ ᱠᱚᱨᱮ ᱜᱮ, ᱠᱤᱱᱛᱩᱮ ᱫᱷᱤᱨᱤ ᱢᱟᱱᱮ ᱫᱷᱤᱨᱤ ᱵᱚᱸᱜᱟ ᱥᱮ ᱢᱩᱴᱷᱟᱹᱱ ᱟᱛᱮᱫ ᱫᱚ ᱢᱟᱱᱮ ᱢᱟᱨᱟᱝ ᱢᱩᱴᱷᱟᱹᱱ ᱟᱛᱮᱫ ᱫᱚ ᱵᱟᱝ, ᱪᱮᱫᱟᱜ ᱥᱮ ᱡᱚᱫᱤ ᱢᱟᱱᱮ ᱵᱟᱭᱪᱟᱱᱥ ᱤᱛᱩᱱ ᱟᱥᱲᱟ ᱠᱚᱨᱮ ᱫᱚ ᱚᱱᱟ ᱠᱚᱫᱚ ᱢᱟᱱᱮ ᱵᱚᱲᱚ ᱥᱚᱲᱚ ᱠᱚᱨᱟᱣ ᱫᱚ ᱵᱟᱝ ᱞᱟᱹᱠᱛᱤᱭᱟ ᱾ ᱚᱸ ᱦᱩᱰᱤᱧ ᱢᱟᱪᱷᱟ ᱜᱮ ᱚᱱᱟ ᱠᱚᱨᱮ ᱫᱚ ᱞᱟᱹᱠᱛᱤᱭᱟ ᱾ ᱵᱚᱸᱜᱟ ᱵᱩᱨᱩ ᱟᱬᱜᱚ ᱞᱮᱱᱠᱷᱟᱱ ᱛᱚ